ᱦᱮᱞᱳ
ᱦᱮᱸ ᱡᱚᱦᱟᱨ ᱜᱮ
ᱦᱮᱞᱳ ᱦᱚᱭ ᱡᱚᱦᱟᱨ ᱡᱚᱦᱟᱨ
ᱡᱚᱦᱟᱮ ᱜᱮ
ᱦᱚᱸ ᱛᱟᱦᱚᱞᱮ ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱛᱤᱧᱟᱹ
ᱦᱮᱸ ᱛᱟᱦᱚᱞᱮ ᱪᱮᱫ ᱦᱩᱭᱩᱜ ᱠᱟᱱᱟ ᱵᱟᱹᱫᱽ ᱵᱟᱹᱭᱦᱟᱲ ᱨᱮᱱᱟᱜ ᱢᱮᱱᱟᱜ ᱦᱩᱭᱩᱜᱭᱟ ᱪᱮᱫᱟᱜ ᱠᱤ ᱟᱞᱮ ᱥᱮᱫ ᱫᱟᱜ ᱡᱟᱹᱲᱤ ᱠᱟᱜ ᱟᱭ ᱥᱮ ᱛᱮ ᱤᱭᱟᱹ ᱵᱟᱹᱫᱽ ᱵᱟᱹᱭᱦᱟ. ᱲ ᱠᱚ ᱯᱮᱨᱮᱡ ᱠᱟᱱᱟ ᱥᱮ ᱮᱱᱠᱷᱟ ᱫᱚ ᱵᱟᱹᱫᱽ ᱵᱮᱲ ᱥᱮᱫ ᱨᱮᱜᱮ ᱪᱮᱫᱟᱜ ᱠᱤ ᱱᱤᱛᱚᱜ ᱱᱚᱣᱟ ᱞᱚᱥᱚᱫ ᱦᱩᱭᱩᱜ ᱠᱟᱱᱟ ᱱᱟᱦᱟᱜᱵᱟᱹᱫᱽ ᱥᱮᱫ ᱨᱮ ᱱᱟᱦᱟᱜ ᱦᱮᱸ ᱥᱮ ᱟᱨ ᱱᱤᱛᱚᱜ ᱚᱲᱟᱜ ᱪᱟᱞᱟᱜ ᱦᱩᱭᱩᱜᱼᱟ ᱪᱮᱫᱟᱜ ᱠᱤᱱᱛᱩ ᱟᱹᱭᱩᱵᱚᱜ ᱠᱟᱱᱟ ᱱᱟ ᱟᱨ ᱜᱟᱯᱟ ᱦᱟᱜ ᱪᱷᱩᱴᱟᱹᱜ ᱦᱩᱭᱩᱜᱼᱟ ᱟᱨ ᱚᱱᱟᱜᱮ ᱪᱤᱠᱟᱹ ᱦᱩᱭᱩᱜ ᱠᱟᱱᱟ ᱱᱤᱛᱚᱜ ᱫᱚ ᱦᱟᱜ ᱵᱟᱹᱭᱦᱟᱹᱲ ᱥᱮᱫ ᱨᱮᱜᱮ
ᱦᱮᱸᱛᱚ ᱟᱞᱮ ᱱᱚᱱᱛᱮ ᱫᱚ ᱛᱤᱱᱟᱹᱜ ᱫᱟᱜ ᱵᱟᱭ ᱡᱟᱹᱲᱤᱭᱟ ᱦᱚᱞᱟ ᱢᱟᱫᱷᱮᱨ ᱫᱚᱢᱮ ᱡᱟᱹᱲᱤ ᱠᱮᱫᱟ ᱛᱚ ᱛᱟᱦᱞᱮ ᱨᱚᱦᱚᱭ ᱠᱚ ᱦᱩᱭᱩᱜ ᱠᱟᱱᱟ ᱦᱟᱸᱜ ᱵᱟᱹᱫᱽ ᱠᱚᱠᱚ ᱪᱟᱞᱟᱣ ᱠᱟᱱᱟ ᱟᱞᱮ ᱨᱮᱱ ᱤᱧ ᱦᱚᱸᱧ ᱪᱟᱞᱟᱣ ᱞᱮᱱ ᱜᱮᱭᱟ ᱟᱫᱚ ᱟᱫᱚ ᱨᱤᱢᱤᱞ ᱠᱚᱭ ᱨᱟᱠᱟᱵ ᱟ. ᱜᱩ ᱠᱮᱫᱟ ᱛᱚ ᱛᱟᱦᱚᱞᱮᱧ ᱨᱩᱣᱟᱹᱲ ᱦᱮᱡ ᱮᱱᱟ ᱦᱮᱸ
ᱦᱩᱸ
ᱛᱟᱦᱚᱞᱮ ᱟᱯᱮ ᱟᱯᱮᱭᱟᱜ ᱫᱚ ᱨᱚᱦᱚᱭ ᱠᱚ ᱦᱩᱭᱱᱟ ᱥᱮ ᱟᱣᱨᱤ
ᱦᱮᱸ ᱟᱫᱚ ᱨᱚᱭ ᱠᱚᱫᱚ ᱟᱹᱣᱨᱤᱟᱹᱭ ᱟᱞᱱᱟ ᱜᱟᱯᱟ ᱠᱷᱚᱱ ᱞᱟᱹᱭ ᱟ ᱞᱮᱱᱟ ᱮᱛᱚᱦᱚᱵ ᱦᱩᱭᱩᱜᱼᱟᱱᱟ ᱟᱨ ᱜᱟᱯᱟ ᱯᱟᱞᱮᱫ ᱟᱨᱦᱚᱸ ᱚᱱᱠᱟ ᱛᱮᱦᱮᱧ ᱧᱤᱫᱟᱹ ᱜᱟᱱ ᱫᱟᱜ ᱡᱟᱹᱲᱤ ᱠᱷᱟᱡ ᱫᱚ ᱟᱨᱚ ᱢᱚᱡᱽ ᱧᱚᱜᱚᱜᱼᱟ ᱪᱮᱫᱟᱜ ᱠᱤ ᱠᱟᱹᱴᱤᱡ ᱠᱚᱢ ᱧᱚᱜ ᱜᱮᱥ ᱫᱟᱜ ᱠᱚᱱᱠᱟᱱ ᱫᱚ ᱦᱜ ᱩᱱᱟᱹᱜ ᱪᱮᱦᱨᱟ ᱫᱚ ᱵᱟᱝ ᱞᱚᱥᱚᱫ ᱜᱟᱱᱚᱜ ᱠᱟᱱᱟ ᱮ ᱫᱚ ᱚᱱᱟ ᱡᱱ ᱴᱚᱞᱟ ᱠᱚ ᱦᱟᱨᱟ ᱠᱟᱱᱟ ᱵᱟᱠᱷᱟᱡ ᱫᱚ ᱦᱟᱲᱟᱢᱚᱜ ᱠᱷᱟᱡ ᱫᱚ ᱛᱚᱞᱟ ᱠᱚ ᱦᱟᱲᱟᱢᱚᱜ ᱵᱟᱝ ᱪᱮᱦᱨᱟᱜᱼᱟ ᱚᱱᱟ ᱞᱟᱹᱜᱤᱫ ᱤᱭᱟ. ᱞᱟ. ᱠ ᱜᱟᱯᱟ ᱢᱮᱭᱟᱝ ᱠᱷᱟᱡ ᱜᱮᱱᱟᱜ ᱮᱛᱚᱦᱚᱵ ᱦᱩᱭᱩᱜᱼᱟ ᱮᱠᱫᱚᱢ ᱫᱟᱜ ᱵᱟᱝ ᱨᱮᱦᱚᱸ ᱤᱱᱠᱟᱹ ᱠᱟᱹᱴᱤᱡ ᱠᱟᱹᱴᱤᱡ ᱫᱟᱜ ᱨᱮ ᱜᱟᱱᱚᱜ ᱨᱚᱦᱚᱭ ᱫᱚ ᱜᱟᱱᱚᱜ ᱜᱮᱭᱟ ᱱᱟᱜ ᱨᱚᱦᱚᱭ ᱱᱟᱜ ᱦᱩᱭᱩᱜ ᱜᱮᱭᱟ ᱟᱨ ᱟᱯᱮ ᱛᱟᱦᱮ ᱛᱤᱱᱟᱹᱜ ᱡᱷᱟ. ᱞ ᱠᱟᱜᱼᱟ ᱟᱯᱮ ᱛᱟᱦᱚᱞᱮ ᱪᱟᱥ
ᱟᱞᱮ ᱦᱚᱸᱚᱸ ᱪᱟᱥ ᱠᱚ ᱚᱱᱠᱟ ᱫᱟᱜ ᱜᱮ
ᱦᱩᱸ
ᱟ
ᱟᱨ ᱛᱟᱦᱚᱞᱮ
ᱦ
ᱚᱱᱠᱟ ᱟᱨᱦᱚ ᱚᱱᱠᱟ ᱪᱟᱥᱵᱟᱥ ᱛᱟᱦᱚᱞᱮ ᱪᱮᱫ ᱠᱚᱛᱮᱯᱮ ᱥᱤ ᱦᱚᱪᱚᱭᱟᱮ ᱰᱟᱝᱨᱤ ᱛᱮ ᱥᱮ ᱚᱱᱠᱟ ᱱᱟᱦᱮᱞ ᱛᱮ ᱴᱟᱠᱴᱟᱨ ᱠᱚᱛᱮ ᱦᱮᱞᱳ